ᱦᱮᱸ ᱜᱚᱝᱠᱮ ᱡᱚᱸᱦᱟᱨ ᱜᱮ᱾
ᱦᱮᱸ ᱡᱚᱸᱦᱟᱨ ᱜᱮ᱾
ᱴᱟᱠᱟ ᱟᱸᱡᱚᱢᱚᱜ ᱠᱟᱱᱟ ᱥᱮ?
ᱦᱳᱭ ᱜᱚᱝᱠᱮ᱾ ᱟᱹᱞᱤᱧᱟᱜ ᱦᱚᱸ ᱟᱸᱡᱚᱢᱚᱜ ᱠᱟᱱᱟ?
ᱦᱮᱸ ᱜᱚᱢᱠᱮ ᱟᱵᱤᱱᱟᱜ ᱦᱚᱸ ᱟᱸᱡᱚᱢᱚᱜ ᱠᱟᱱ ᱜᱮᱭᱟ᱾
ᱦᱳᱭ᱾
ᱟᱨ ᱜᱚᱝᱠᱮ ᱞᱟᱹᱭᱫᱟᱹᱞᱤᱧ ᱪᱮᱫ ᱠᱚᱵᱤᱱ ᱪᱤᱠᱟᱹᱭᱮᱜᱼᱟ᱾
ᱟᱹᱞᱤᱧ ᱱᱤᱛ ᱵᱮᱲᱟ ᱫᱚ ᱱᱚᱜ-ᱚᱭ ᱚᱲᱟᱜ ᱠᱚᱨᱮᱜ ᱜᱮ ᱢᱮᱱᱟᱜ ᱟᱠᱟᱫ ᱞᱤᱧᱟᱹ᱾
ᱚ᱾
ᱟᱨ ᱱᱚᱛᱮ ᱢᱟ᱾ ᱦᱮᱸ ᱡᱚᱛᱚ ᱦᱚᱲ ᱜᱮ ᱱᱟᱯᱟᱭ ᱜᱮ ᱢᱮᱱᱟᱜ ᱟᱠᱟᱫ ᱠᱚᱣᱟ᱾
ᱟᱯᱮ ᱚᱠᱟᱞᱮᱠᱟ ᱢᱮᱱᱟᱜ ᱟᱠᱟᱫ ᱯᱮᱭᱟ ᱚᱲᱟᱜ ᱠᱚᱨᱮᱜ?
ᱦᱮᱸ ᱜᱚᱝᱠᱮ ᱟᱞᱮ ᱦᱚᱸ ᱡᱚᱛᱚ ᱠᱚᱜᱮ ᱱᱟᱯᱟᱭ ᱜᱮ ᱦᱮᱱᱟᱜ ᱞᱮᱭᱟ᱾
ᱦᱳᱭ᱾ ᱱᱟᱯᱟᱭ ᱛᱟᱦᱮᱸ ᱞᱮᱱ ᱠᱷᱟᱱ ᱜᱮ ᱵᱷᱟᱜᱤ ᱵᱟᱝ?
ᱦᱳᱭ ᱱᱟᱯᱟᱭ ᱛᱟᱦᱮᱸ ᱞᱮᱱᱠᱷᱟᱱ ᱜᱮ ᱵᱷᱟᱜᱮ᱾
ᱟᱫᱚ ᱜᱚᱝᱠᱮ ᱟᱯᱮ ᱥᱮᱫ ᱫᱚ ᱦᱚᱞᱟ ᱢᱟᱦᱫᱷᱮᱨ ᱫᱟᱜ ᱡᱟᱹᱲᱤ ᱠᱮᱫᱟᱭ ᱥᱮ ᱵᱟᱝ?
ᱜᱚᱢᱠᱮ ᱟᱞᱮ ᱥᱮᱫ ᱨᱤᱢᱤᱞ ᱫᱚᱭ ᱨᱤᱢᱤᱞ ᱨᱮᱫᱟ ᱫᱚᱢᱮ ᱮᱠᱴᱟ ᱫᱟᱜ ᱠᱚᱫᱚ ᱵᱟᱝ ᱡᱚᱨᱚᱣ ᱟᱠᱟᱱᱟ ᱚᱱᱠᱟ ᱠᱟᱹᱴᱤᱡ ᱠᱟᱹᱴᱤᱡ ᱡᱚᱨᱚ ᱵᱟᱲᱟ ᱠᱮᱫ ᱜᱮᱭᱟ᱾
ᱜᱚᱝᱠᱮ ᱛᱟᱦᱚᱞᱮ ᱟᱯᱮ ᱥᱮᱫ ᱫᱚ ᱚᱠᱟ ᱞᱮᱠᱟ ᱫᱟᱜ ᱡᱟᱹᱲᱤ ᱠᱚ?
ᱟᱞᱮ ᱥᱮᱫ ᱦᱚᱸ ᱦᱚᱞᱟ ᱫᱚ ᱥᱤᱛᱩᱝ ᱞᱮᱫ ᱛᱟᱦᱮᱸᱫ ᱟᱨ ᱤᱱᱟᱹ ᱵᱟᱨ ᱥᱤᱧ ᱢᱟᱲᱟᱝ ᱜᱟᱱ ᱫᱚᱭ ᱫᱟᱜ ᱞᱮᱫ ᱛᱟᱦᱮᱸᱫ ᱠᱷᱩᱵ ᱡᱳᱨ᱾
ᱩᱸ᱾
ᱟᱨ ᱛᱮᱦᱮᱧ ᱫᱚ ᱠᱟᱹᱴᱤᱡ ᱰᱩᱱᱰᱩᱜ ᱧᱚᱜ ᱠᱟᱫᱟᱭ ᱥᱤᱛᱩᱝ ᱠᱟᱫᱟ᱾
ᱟᱫᱚ ᱜᱚᱝᱠᱮ ᱟᱯᱮ ᱫᱚ ᱪᱟᱨᱟ ᱠᱚᱫᱚ ᱯᱮ ᱮᱨ ᱟᱯᱷᱚᱨ ᱠᱮᱫ-ᱟ ᱥᱮ ᱵᱟᱝ?
ᱦᱳᱭ ᱜᱚᱢᱠᱮ ᱟᱞᱮ ᱥᱮᱫ ᱫᱚ ᱪᱟᱨᱟ ᱠᱚᱫᱚᱞᱮ ᱮᱨ ᱟᱯᱷᱚᱨ ᱠᱮᱫᱟ᱾ ᱮᱨ ᱟᱯᱷᱚᱨ ᱠᱟᱛᱮᱜ ᱱᱚᱜ-ᱚᱭ ᱪᱟᱨᱟ ᱠᱚ ᱠᱟᱹᱴᱤᱡ ᱠᱟᱹᱴᱤᱡ ᱫᱟᱨᱮ ᱧᱚᱜ ᱟᱠᱟᱱᱟ᱾ ᱟᱯᱮ ᱥᱮᱫ ᱫᱚ ᱜᱚᱝᱠᱮ?
ᱜᱚᱝᱠᱮ ᱟᱞᱮᱥᱮᱫ ᱫᱚ ᱫᱟᱜ ᱪᱮᱨᱦᱟ ᱧᱚᱜ ᱵᱟᱝ ᱦᱩᱭ ᱟᱠᱟᱱᱟ ᱚᱱᱟ ᱠᱷᱟᱹᱛᱤᱨ ᱜᱮ ᱩᱱᱟᱹᱜ ᱠᱟᱹᱢᱤ ᱠᱚᱫᱚ ᱵᱟᱝ ᱞᱟᱦᱟᱣ ᱠᱟᱱᱟ᱾
ᱢᱤᱫ ᱫᱷᱟᱣ ᱜᱟᱱᱮ ᱫᱟᱜ ᱞᱮᱠᱷᱟᱱ ᱫᱚ ᱦᱟᱸᱜ ᱠᱷᱟᱱ ᱜᱟᱱᱚᱜᱼᱟ᱾
ᱟᱪᱪᱷᱟ ᱜᱚᱝᱠᱮ ᱟᱯᱮ ᱥᱮᱫ ᱫᱚ ᱥᱮᱨᱢᱟ ᱨᱮ ᱛᱤᱱ ᱡᱚᱠᱷᱟ ᱠᱚ ᱪᱟ ᱪᱟᱥᱟ?
ᱱᱚᱣᱟ ᱤᱭᱟᱹ ᱟᱥᱟᱲ ᱵᱚᱸᱜᱟ ᱜᱮ, ᱟᱫᱚ ᱚᱱᱠᱟ ᱫᱚ ᱟᱨ ᱢᱤᱫ ᱫᱷᱟᱣ ᱫᱚ ᱵᱟᱝ ᱦᱩᱭᱩᱜ-ᱟ ᱫᱷᱚᱨᱚᱱ ᱫᱚ᱾ ᱟᱞᱮ ᱥᱮᱱᱟᱜ ᱫᱚ ᱩᱱᱟᱹᱜ ᱫᱟᱜ ᱨᱮᱭᱟᱜ ᱚᱱᱠᱟ ᱵᱮᱵᱚᱥᱛᱟ ᱵᱟᱹᱱᱩᱜ ᱠᱟᱜ-ᱟ᱾
ᱦᱳᱭ ᱚᱱᱟ ᱥᱮᱨᱢᱟ ᱫᱟᱜ ᱵᱷᱚᱨᱥᱟ ᱜᱮ ᱪᱟᱥ ᱦᱩᱭᱩᱜ ᱜᱮᱭᱟ ᱵᱟᱝ?
ᱦᱳᱭ ᱥᱮᱨᱢᱟ ᱫᱟᱜ ᱵᱷᱚᱨᱥᱟ ᱜᱮ ᱪᱟᱥ ᱦᱩᱭᱩᱜ-ᱟ, ᱟᱨ ᱜᱚᱝᱠᱮ ᱟᱯᱮ ᱥᱮᱫ ᱫᱚ?
ᱟᱞᱮ ᱥᱮᱫ ᱨᱮᱢᱟ ᱱᱚᱣᱟ ᱥᱮᱨᱢᱟ ᱫᱟᱜ ᱵᱷᱚᱨᱥᱟ ᱜᱮ ᱪᱟᱥ ᱦᱩᱭᱩᱜ ᱜᱮᱭᱟ᱾
ᱦᱩᱸ᱾
ᱥᱮᱨᱢᱟᱨ ᱨᱮ ᱱᱚᱣᱟ ᱢᱤᱫ ᱡᱮᱠᱷᱟ ᱪᱟᱥ ᱦᱩᱭᱩᱜ ᱜᱮᱭᱟ, ᱱᱚᱣᱟ ᱟᱥᱟᱲ ᱵᱚᱸᱜᱟ ᱜᱮ᱾
ᱦᱩᱸ ᱟᱨ ᱜᱚᱝᱠᱮ ᱛᱟᱞᱦᱮ ᱜᱚᱝᱠᱮ ᱛᱟᱦᱚᱞᱮ ᱩᱛᱩ ᱠᱚᱫᱚ ᱯᱮ ᱮᱸ ᱪᱟᱥ ᱜᱮᱭᱟ ᱥᱮ ᱵᱟᱝ?
ᱦᱳᱭ ᱜᱚᱝᱠᱮ ᱪᱟᱥ ᱜᱮᱭᱟᱞᱮ ᱩᱛᱩ ᱠᱚ ᱱᱚᱣᱟ ᱟᱱᱟᱡ ᱯᱟᱛᱤ᱾ ᱡᱚᱸᱰᱨᱟ, ᱵᱟᱡᱽᱲᱟ, ᱵᱤᱞᱟᱹᱛᱤ ᱵᱮᱸᱜᱟᱲ, ᱢᱟᱨᱤᱪ ᱠᱚ᱾ ᱱᱚᱣᱟ ᱠᱚᱜᱮ ᱞᱮ ᱪᱟᱥ ᱜᱮᱭᱟᱢ ᱟᱨ ᱱᱚᱣᱟ ᱠᱚᱜᱮ ᱵᱟᱡᱟᱨ ᱨᱮ ᱤᱫᱤ ᱠᱟᱛᱮ ᱞᱮ ᱟᱠᱷᱨᱤᱧ ᱜᱮᱭᱟ, ᱟᱨ ᱚᱲᱟᱜ ᱨᱮ ᱡᱚᱢ ᱞᱟᱹᱜᱤᱫ ᱠᱤᱪᱷᱩ ᱞᱮ ᱫᱚᱦᱚ ᱠᱟᱜ-ᱟ, ᱵᱟᱫ ᱵᱟᱠᱤ ᱞᱮ ᱟᱹᱠᱷᱨᱤᱧᱟ᱾
ᱚ᱾
ᱟᱪᱪᱷᱟ ᱜᱚᱝᱠᱮ ᱟᱯᱮ ᱥᱮᱫ ᱫᱚ ᱵᱤᱨ ᱠᱚᱫᱚ ᱢᱮᱱᱟᱜ ᱠᱟᱜ-ᱟ ᱥᱮ ᱵᱟᱝ?
ᱦᱮᱸ ᱜᱚᱝᱠᱮ ᱢᱮᱱᱟᱜ ᱠᱟᱜ-ᱟ ᱟᱞᱮ ᱥᱮᱫ ᱦᱚᱸ ᱱᱚᱛᱮ ᱵᱤᱨ ᱠᱚᱦᱚᱸ᱾
ᱟᱫᱚ ᱱᱩᱠᱩ ᱦᱟᱹᱛᱤ ᱠᱚᱫᱚ ᱠᱚ ᱪᱟᱞᱟᱜ ᱜᱮᱭᱟ ᱥᱮ ᱵᱟᱝ ᱢᱮᱱᱟᱜ ᱟᱠᱟᱫ ᱠᱚᱣᱟ
ᱵᱟᱝ ᱱᱚᱛᱮ ᱨᱮᱫᱚ ᱜᱚᱝᱠᱮ ᱛᱟᱦᱮᱸ ᱫᱚ ᱵᱟᱠᱚ ᱛᱟᱦᱮᱱᱟ ᱡᱟᱦᱟᱸ ᱛᱤᱥ ᱠᱚᱨᱮ ᱠᱚ ᱦᱤᱡᱩᱜ ᱜᱮᱭᱟ᱾ ᱟᱨ ᱱᱮᱛᱟᱨ ᱢᱚᱛᱚ ᱚᱱᱠᱟ ᱫᱚ ᱵᱟᱠᱚ ᱦᱮᱡ ᱵᱟᱲᱟᱜ ᱠᱟᱱᱟ᱾
ᱦᱳᱭ ᱦᱳᱭ᱾
ᱦᱮᱸ ᱜᱚᱝᱠᱮ ᱛᱟᱞᱦᱮ ᱟᱯᱮ ᱥᱮᱫ ᱫᱚ ᱚᱠᱟ ᱞᱮᱠᱟ? ᱵᱤᱨ ᱜᱮᱭᱟ ᱥᱮ ᱚᱱᱠᱟ
ᱦᱮᱸ ᱟᱞᱮ ᱥᱮᱫ ᱦᱚᱸ ᱥᱟᱨᱡᱚᱢ ᱵᱤᱨ ᱜᱮ ᱢᱮᱱᱟᱜ ᱠᱟᱜ-ᱟ ᱡᱟᱹᱥᱛᱤ ᱧᱚᱜ, ᱟᱫᱚ ᱦᱟᱹᱛᱤ ᱠᱚᱫᱚ ᱵᱟᱹᱱᱩᱜ ᱟᱠᱟᱫ ᱠᱚᱣᱟ ᱱᱚᱣᱟ ᱥᱮᱨᱢᱟᱨ ᱨᱮ ᱦᱩᱲᱩ ᱠᱚ ᱡᱚᱠᱷᱚᱱ ᱨᱟᱠᱟᱵ ᱦᱩᱭᱩᱜ ᱜᱮᱭᱟ ᱩᱱ ᱚᱠᱛᱚ ᱠᱚ ᱦᱤᱡᱩᱜ ᱜᱮᱭᱟ᱾ ᱟᱫᱚ ᱡᱚᱜ ᱡᱚᱢ ᱦᱚᱸᱠᱚ ᱡᱚᱢ ᱜᱮᱭᱟ ᱞᱚᱥᱠᱟᱱ ᱦᱚᱸᱠᱚ ᱞᱚᱥᱠᱟᱱ ᱦᱚᱴᱚ ᱠᱟᱜ ᱜᱮᱭᱟ᱾
ᱦᱩᱸ᱾
ᱤᱱᱟᱹ ᱵᱟᱫᱛᱮ ᱟᱫᱚ ᱵᱤᱨ ᱠᱚᱨᱮ ᱦᱟ ᱢᱮᱱᱟᱜ ᱟᱠᱟᱫ ᱛᱟᱠᱚ ᱜᱮᱭᱟ ᱩᱱᱠᱩ ᱡᱤᱵᱽ ᱡᱤᱭᱟᱹᱞᱤ ᱥᱩᱠᱨᱤ ᱠᱚ ᱦᱮᱸ ᱟᱭᱢᱟ ᱞᱮᱠᱟᱱ ᱡᱤᱭᱟᱹᱞᱤ ᱠᱚ᱾
ᱜᱚᱝᱠᱮ ᱛᱟᱞᱦᱮ ᱟᱯᱮᱭᱟᱜ ᱚᱱᱟ ᱵᱤᱨ ᱠᱚᱨᱮ ᱫᱚ ᱢᱟᱛᱠᱚᱢ ᱠᱚ ᱤᱭᱟᱹ ᱠᱚ ᱦᱩᱭᱩᱜ ᱜᱮᱭᱟ ᱥᱮ ᱵᱟᱝ?
ᱦᱮᱸ ᱦᱳᱭ ᱜᱚᱝᱠᱮ ᱦᱩᱭᱩᱜ ᱜᱮᱭᱟ ᱱᱚᱛᱮ ᱢᱟᱛᱠᱚᱢ ᱢᱮᱱᱟᱜ ᱠᱟᱫᱟ ᱢᱟᱛᱠᱚᱢ ᱠᱚ ᱦᱟᱞᱟᱝ ᱵᱟᱲᱟᱭ ᱜᱮᱭᱟ ᱠᱚ᱾
ᱩ᱾
ᱟᱨ ᱱᱮᱛᱟᱨ ᱢᱟ ᱩᱞ ᱠᱚ ᱵᱤᱞᱤᱜ ᱠᱟᱱᱟ ᱩᱞ ᱜᱮ ᱡᱚᱢ ᱵᱟᱲᱟᱭ ᱦᱩᱭᱩᱜ ᱜᱮᱭᱟ ᱟᱨ ᱱᱚᱣᱟ ᱠᱩᱫ ᱠᱚ᱾
ᱚ᱾
ᱱᱚᱣᱟ ᱠᱚᱨᱮ᱾
ᱟᱪᱪᱷᱟ ᱜᱚᱝᱠᱮ ᱟᱯᱮ ᱥᱮᱫ ᱫᱚ, ᱱᱚᱣᱟ ᱵᱟᱦᱟ ᱵᱚᱸᱜᱟ ᱦᱩᱭᱩᱜ ᱵᱟᱲᱟᱜ ᱜᱮᱭᱟ ᱥᱮ ᱵᱟᱝ?
ᱦᱮᱸ ᱜᱚᱝᱠᱮ ᱵᱟᱦᱟ ᱵᱟᱦᱟ ᱢᱟᱱᱟᱣ ᱜᱮᱭᱟ ᱞᱮ ᱦᱩ ᱚᱱᱠᱟ ᱵᱟᱦᱟ ᱫᱚ ᱯᱚᱛᱤ ᱪᱟ ᱤᱭᱟᱹ ᱥᱮᱨᱢᱮ ᱠᱮ ᱥᱮᱨᱢᱟ ᱦᱩᱭᱩᱜᱼᱟ᱾ ᱟᱨ ᱚᱱᱠᱟ ᱢᱟᱜ ᱢᱚᱬᱮ ᱠᱚᱫᱚ ᱵᱚᱪᱷᱚ ᱢᱚᱬᱮ ᱵᱚᱪᱷᱚᱨ ᱨᱮ ᱢᱤᱫ ᱫᱷᱟᱣ ᱞᱮ ᱢᱟᱱᱟᱣᱟ᱾
ᱦᱳᱭ, ᱟᱫᱚ ᱪᱮᱫ ᱞᱮᱠᱟ ᱦᱩᱭᱩᱜ ᱜᱮᱭᱟ ᱠᱟᱹᱴᱤᱡ ᱵᱟᱦᱟ ᱠᱟᱹᱴᱤᱡ ᱮᱢ ᱞᱟᱹᱭ ᱞᱮᱠᱷᱟᱱ᱾
ᱜᱚᱝᱠᱮ ᱟᱞᱮ ᱢᱟᱛᱚ ᱵᱟᱦᱟ ᱯᱚᱨᱚᱵᱽ ᱫᱚ ᱯᱮ ᱫᱤᱱ ᱨᱮᱭᱟᱜ ᱞᱮ ᱢᱟᱱᱟᱣᱟ᱾
ᱦᱳᱭ,
ᱩᱢ ᱢᱟᱦᱟ ᱥᱟᱹᱨᱫᱤ ᱢᱟᱦᱟ ᱟᱨ ᱡᱟᱞᱮ ᱢᱟᱦᱟ ᱤᱱᱟᱹ ᱯᱮᱭᱟ ᱜᱮ,
ᱯᱩᱭᱞᱳ ᱢᱟᱦᱟ ᱫᱚ ᱪᱮᱫ ᱦᱩᱭᱩᱜ
ᱩᱸ ᱚᱱᱛᱮ ᱩᱢ ᱢᱟᱦᱟ ᱮᱱᱦᱤᱞᱳᱜ ᱢᱟᱛᱚ᱾ ᱡᱚᱛᱚ ᱚᱱᱟ ᱜᱮᱡ ᱜᱩᱨᱤᱡ ᱠᱚ ᱚᱱᱠᱟᱱᱟᱜ ᱠᱟᱹᱢᱤ ᱠᱚ ᱛᱟᱦᱮᱸᱱᱟ᱾ ᱟᱨ ᱫᱚᱥᱟ ᱫᱚᱥᱟᱨ ᱦᱤᱞᱳᱜ ᱮᱱᱦᱤᱞᱳᱜ ᱜᱮ ᱨᱩᱢ ᱴᱟᱠᱟᱣ ᱠᱚ ᱛᱟᱦᱮᱱᱟ ᱟᱨ ᱫᱚᱥᱟᱨ ᱦᱤᱞᱳᱜ ᱢᱟᱚᱛᱚ᱾ ᱥᱟᱹᱨᱫᱤ ᱢᱟᱦᱟ ᱦᱤᱞᱳᱜ ᱫᱚ ᱚᱸᱰᱮ ᱵᱚᱸᱜᱟ ᱵᱩᱨᱩᱳ ᱦᱩᱭᱩᱜᱼᱟ ᱡᱟᱦᱮᱨ ᱨᱮ᱾
ᱦᱳᱭ ᱡᱟᱦᱟᱸ ᱛᱤᱱᱟᱹᱜ ᱫᱟᱲᱮ ᱠᱚᱠᱚ ᱛᱟᱦᱮᱹᱱᱟ ᱩᱱᱠᱩ ᱠᱚᱠᱚ ᱵᱚᱸᱜᱟ ᱵᱩᱨᱩ ᱵᱚᱸᱜᱟ ᱥᱳᱲᱮ ᱭᱟᱠᱚ,
ᱦᱩᱸ ᱟᱨ ᱡᱟᱞᱮ ᱢᱟᱦᱟ ᱦᱤᱞᱳᱜ ᱫᱚ ᱚᱱᱟ ᱯᱚᱨᱮᱨ ᱫᱤᱱ ᱦᱤᱞᱳᱜ, ᱦᱩᱸ
ᱦᱳᱭ ᱡᱟᱞᱮ ᱢᱟᱦᱟ ᱦᱤᱞᱳᱜ ᱫᱚ ᱫᱟᱜ ᱠᱚ ᱦᱤᱫᱩᱜ
ᱦᱳᱭ ᱫᱟᱜ ᱠᱚ ᱫᱩᱞ ᱵᱟᱲᱟ ᱦᱳᱭ ᱦᱳᱭ ᱨᱟᱹᱥᱠᱟᱹ ᱭᱟᱠᱚ ᱤᱱᱟᱹᱜᱮ, ᱟᱨ ᱥᱮᱸᱫᱽᱨᱟ ᱦᱚᱸᱠᱚ ᱪᱟᱞᱟᱜ ᱜᱮᱭᱟ ᱮᱱᱫᱤᱱ ᱫᱚ᱾
ᱟᱪᱪᱷᱟ ᱜᱚᱢᱠᱮ ᱥᱮᱸᱫᱽᱨᱟᱢ ᱞᱟᱹᱭ ᱠᱮᱫ ᱛᱟᱵᱚᱱᱟ ᱟᱪᱪᱷᱟ ᱥᱮᱸᱫᱽᱨᱟ ᱫᱚ᱾ ᱱᱚᱣᱟ ᱥᱮᱸᱫᱽᱨᱟ ᱯᱮ ᱪᱟᱞᱟᱜ ᱜᱮᱭᱟ ᱥᱮ ᱵᱟᱝ,
ᱦᱮᱸ ᱜᱚᱝᱠᱮ ᱟᱞᱮ ᱢᱟᱛᱚ ᱚᱱᱟ ᱡᱟᱞᱮ ᱢᱟᱦᱟ ᱦᱤᱞᱳᱜ ᱜᱮ ᱥᱮᱸᱫᱽᱨᱟ ᱦᱚᱸᱞᱮ ᱪᱟᱞᱟᱜᱼᱟ,
ᱦᱳᱭ,
ᱟᱨ ᱜᱚᱝᱠᱮ ᱛᱟᱦᱚᱞᱮ ᱟᱯᱮ ᱥᱮᱫ ᱫᱚ ᱚᱠᱟᱞᱮᱠᱟ ᱵᱟᱦᱟ ᱫᱚᱯᱮ ᱢᱟᱱᱟᱣᱟ,
ᱟᱢ ᱡᱟᱦᱟᱸ ᱞᱮᱠᱟᱢ ᱢᱮᱱ ᱠᱮᱫ ᱛᱟᱵᱚᱱᱟ ᱚᱱᱠᱟᱜ ᱜᱮ ᱟᱞᱮ ᱥᱮᱫ ᱦᱚᱸ ᱦᱩᱭ ᱵᱟᱲᱟᱜ ᱜᱮᱭᱟ,
ᱩᱸᱻ
ᱚᱱᱠᱟ ᱯᱮ ᱫᱤᱱ ᱫᱷᱚᱨ ᱜᱮ ᱦᱩᱭ ᱜᱮᱭᱟ,
ᱦᱩᱸ
ᱟᱫᱚ ᱥᱮᱸᱫᱽᱨᱟ ᱫᱚ ᱵᱟᱝ ᱟᱸᱡᱚᱢ ᱵᱟᱲᱟ ᱦᱩᱭ ᱠᱟᱱᱟ ᱱᱚᱣᱟ ᱥᱮᱸᱫᱽᱨᱟ ᱡᱟᱸᱦᱟᱢ ᱞᱟᱹᱭ ᱠᱮᱫᱟ, ᱡᱟᱞᱮ ᱦᱤᱞᱳᱜ ᱥᱮᱸᱫᱽᱨᱟ᱾ ᱱᱚᱣᱟ ᱫᱚ ᱚᱱᱟ ᱥᱟᱠᱨᱟᱛ ᱨᱮ ᱵᱟᱠᱚ ᱞᱟᱹᱭᱟ ᱡᱮ ᱟᱠᱷᱟᱱ, ᱢᱤᱫᱴᱟᱝ ᱚᱱᱮ ᱟᱠᱠᱷᱟᱱ ᱦᱮᱸ ᱩᱱ ᱦᱤᱞᱳᱜ ᱪᱟᱞᱟᱜ ᱦᱩᱭᱩᱜ ᱜᱮᱭᱟ ᱟᱨ ᱤᱱᱟᱹ ᱵᱟᱫ ᱛᱮᱦᱚᱸ ᱱᱚᱣᱟ ᱜᱤᱨᱟᱹ ᱡᱟᱦᱟᱸ ᱠᱚ ᱪᱟᱞᱟᱜ ᱜᱮᱭᱟ ᱦᱮᱸ ᱟᱡᱚᱫᱤᱭᱟᱹ ᱦᱮᱸ ᱫᱤᱥᱚᱢ ᱥᱮᱸᱫᱽᱨᱟ, ᱱᱚᱣᱟ ᱟᱡᱚᱫᱤᱭᱟᱹ ᱠᱚ ᱛᱟᱯᱚᱨᱮ ᱥᱩᱛᱟᱹᱱ ᱡᱟᱦᱟᱸ᱾
ᱛᱟᱦᱞᱮ ᱤᱭᱟᱹ ᱛᱟᱦᱚᱞᱮ ᱜᱚᱢᱠᱮ ᱪᱟᱞᱟᱣ ᱵᱟᱲᱟ ᱦᱩᱭ ᱠᱟᱱᱟ ᱥᱮ ᱵᱟᱝ ᱚᱱᱠᱟ ᱫᱤᱥᱚᱢ ᱥᱮᱸᱫᱽᱨᱟ ᱡᱟᱦᱟᱸ ᱫᱚ, ᱠᱚ ᱱᱮᱰᱟᱭ ᱜᱮᱭᱟ?
ᱦᱳᱭ ᱪᱟᱞᱟᱣ ᱵᱟᱲᱟ ᱦᱩᱭ ᱟᱠᱟᱱ ᱜᱮᱭᱟ ᱢᱤᱫ ᱫᱷᱟᱣ ᱪᱟᱞᱟᱣ ᱦᱩᱭ ᱞᱮᱱ ᱛᱟᱦᱮᱸ᱾
ᱟᱨ ᱜᱚᱢᱠᱮ ᱚᱠᱟ ᱨᱮᱵᱤᱱ ᱪᱟᱞᱟᱣ ᱞᱮᱱᱟ ᱥᱮᱸᱫᱽᱨᱟ ᱫᱚ?
ᱟᱫᱚ ᱜᱚᱝᱠᱮ ᱚᱱᱟ ᱟᱡᱚᱫᱤᱭᱟᱹ ᱡᱟᱦᱟᱸ ᱵᱚᱱ ᱢᱮᱛᱟᱜ ᱠᱟᱱᱟ ᱵᱩᱨᱩ ᱚᱸᱰᱮ ᱪᱟᱞᱟᱣ
ᱩᱸ ᱩᱸ
ᱚᱱᱟ ᱢᱟ ᱢᱟᱜᱽ ᱠᱩᱱᱟᱹᱢᱤ, ᱠᱚ ᱞᱟᱹᱭᱟ ᱩᱱ ᱚᱠᱛᱚ ᱪᱟᱞᱟᱣ ᱦᱩᱭ
ᱦᱩᱸ ᱛᱟᱦᱞᱮ ᱜᱚᱝᱠᱮ ᱚᱠᱟ ᱞᱮᱠᱟ ᱥᱮᱸᱫᱽᱨᱟ ᱮᱠᱥᱯᱨᱤᱭᱮᱱᱥ᱾ ᱦᱩᱭᱮᱱ ᱛᱟᱵᱤᱱᱟ ᱠᱟᱹᱴᱤᱡ ᱵᱤᱱ ᱟᱸᱡᱚᱢ ᱟᱹᱞᱤᱧ ᱠᱮᱭᱟ?
ᱵᱟᱝ ᱪᱟᱞᱟᱣ ᱵᱟᱲᱟ ᱦᱩᱭ ᱠᱟᱱᱟ ᱛᱚ᱾
ᱠᱟᱛᱷᱟ ᱨᱮ ᱥᱮᱫᱟᱭ ᱦᱟᱯᱲᱟᱢ ᱠᱚᱠᱚ ᱞᱟᱹᱭᱟ, ᱡᱮ ᱠᱚᱲᱟ ᱠᱟᱱ ᱠᱷᱟᱱᱮᱢ ᱟᱡᱚᱫᱤᱭᱟᱹ ᱥᱮᱸᱫᱽᱨᱟ
ᱦᱸ ᱦᱮᱸ
ᱟᱫᱚ ᱩᱱ ᱚᱠᱛᱚ ᱡᱟᱦᱟᱸᱭ ᱨᱮᱱ ᱵᱟᱹᱦᱩ ᱠᱚ ᱢᱮᱱᱟᱜ ᱟᱠᱟᱫ ᱠᱚᱣᱟ ᱩᱱᱠᱩ ᱠᱚᱫᱚ ᱟᱠᱚᱨᱮᱱ ᱵᱟᱹᱦᱩ ᱠᱚᱣᱟᱜ ᱥᱟᱠᱚᱢ ᱠᱚᱠᱚ ᱠᱷᱩᱞᱟᱹᱣ ᱦᱚᱴᱚ ᱠᱟᱜᱼᱟ, ᱟᱨ ᱠᱚ ᱥᱮᱸᱫᱽᱨᱟ ᱠᱚ ᱪᱟᱞᱟᱜᱼᱟ ᱾ᱥᱮᱸᱫᱽᱨᱟ ᱨᱮᱫᱚ ᱚᱸᱰᱮ ᱧᱮᱞ ᱟᱠᱟᱱᱟ ᱟᱹᱰᱤ ᱨᱚᱠᱚᱢ ᱡᱤᱭᱟᱹᱞᱤ ᱠᱚ ᱢᱮᱱᱟᱜ ᱟᱠᱟᱫ ᱠᱚᱣᱟ᱾ᱩᱱᱠᱩ ᱵᱟᱱᱟ ᱠᱚ, ᱛᱟᱹᱨᱩᱵ ᱠᱚ, ᱦᱟᱹᱛᱤ ᱠᱚ, ᱟᱫᱚ ᱱᱩᱠᱩ ᱠᱷᱚᱱ ᱨᱚᱠᱠᱷᱟ ᱧᱟᱢ ᱢᱟᱱᱮ ᱵᱟᱧᱪᱟᱣ ᱦᱮᱡ ᱫᱟᱲᱮᱭᱟᱜ ᱠᱷᱟᱱ ᱜᱮ, ᱵᱟᱠᱚ ᱠᱟᱛᱷᱟ ᱨᱮ ᱦᱟᱯᱲᱟᱢ ᱠᱚ ᱵᱟᱠᱚ ᱞᱟᱹᱭ ᱠᱮᱫᱟ, ᱠᱚᱲᱟ ᱠᱟᱱ ᱠᱷᱟᱱᱮᱢ ᱟᱡᱚᱫᱤᱭᱟᱹ ᱥᱮᱸᱫᱽᱨᱟ ᱫᱟᱬᱟ ᱟᱹᱜᱩᱭ ᱢᱮ ᱧᱮᱞ ᱟᱹᱜᱩᱭ ᱢᱮ ᱟᱫᱚ ᱚᱱᱠᱟ ᱪᱟᱞᱟᱣ ᱵᱟᱲᱟ ᱦᱩᱭ ᱟᱫᱚ ᱚᱸᱰᱮ ᱠᱷᱚᱱ ᱥᱤᱛᱟᱹ ᱱᱟᱞᱟ ᱡᱟᱦᱟᱸ ᱢᱮᱱᱟᱜᱼᱟ ᱥᱤᱛᱟᱹ ᱪᱟᱣᱨᱤᱡ ᱱᱚᱣᱟ ᱠᱚ ᱮᱞᱟᱠᱟ ᱟᱨ ᱚᱱᱟ ᱚᱸᱰᱮ ᱧᱮᱞ ᱦᱩᱭ ᱠᱟᱱᱟ ᱟᱡᱳᱫᱤᱭᱟᱹ ᱵᱩᱨᱩ ᱪᱮᱛᱟᱱ ᱪᱮᱛᱟᱱ ᱨᱮᱦᱚᱸ ᱟᱭᱢᱟ ᱜᱟᱱ ᱥᱟᱱᱛᱟᱲ ᱟᱹᱛᱩ ᱠᱚᱠᱚ ᱢᱮᱱᱟᱜ ᱟᱠᱟᱫᱟᱼᱟ ᱾ᱢᱮᱱᱠᱷᱟᱱ ᱟᱹᱰᱤ ᱟᱱᱟᱴ ᱨᱮ ᱢᱮᱱᱟᱜ ᱟᱠᱟᱫ ᱠᱚᱣᱟ ᱚᱸᱰᱮ ᱨᱮᱱ ᱥᱟᱱᱛᱟᱲ ᱠᱚ᱾
ᱦ
ᱵᱩᱨᱩ ᱪᱚᱴᱨᱮ ᱚᱱᱠᱟᱱᱟᱜ ᱵᱚᱱᱫᱮᱡᱽ ᱵᱟᱹᱱᱩᱜᱼᱟ ᱡᱟᱦᱟᱱᱟᱜ ᱦᱸ
ᱦᱩᱸ ᱜᱚᱢᱠᱮ ᱟᱸᱡᱚᱢ ᱵᱟᱲᱟ ᱠᱟᱜ ᱞᱤᱧ ᱟᱡᱚᱫᱤᱭᱟᱹ ᱵᱩᱨᱩ ᱨᱮ ᱟᱨᱚ ᱧᱮᱧᱮᱞᱟᱜ ᱡᱟᱭᱜᱟ ᱠᱚ ᱟᱹᱰᱤ ᱜᱟᱱ ᱚᱱᱠᱟᱱᱟᱜ ᱦᱮᱱᱟᱜ ᱚᱠᱟ ᱥᱮ ᱪᱮᱫ ᱞᱮᱠᱟ?
ᱦᱳᱭ ᱢᱮᱱᱟᱜ ᱟᱠᱟᱫᱟ᱾ᱦᱮᱸ, ᱟᱫᱚ ᱩᱱᱟᱹᱜᱴᱟ ᱫᱚ ᱵᱟᱝ ᱫᱟᱬᱟ ᱦᱩᱭ ᱟᱠᱟᱱᱟ ᱱᱚᱣᱟ ᱥᱮᱸᱫᱽᱨᱟ ᱜᱮ ᱪᱟᱞᱟᱣ ᱦᱩᱭ ᱠᱟᱱᱟ ᱾ᱟᱫᱚ ᱵᱤᱨ ᱵᱷᱤᱛᱤᱨ ᱨᱮ ᱛᱚ ᱚᱱᱠᱟ ᱫᱚ ᱚᱱᱟ ᱥᱤᱛᱟᱹ ᱪᱟᱣᱨᱤᱡ ᱡᱟᱦᱟᱸ ᱠᱚ ᱞᱟᱹᱭᱟ ᱩᱱ ᱚᱠᱛᱚ ᱚᱱᱟ ᱠᱚ ᱟᱨ ᱱᱚᱣᱟ ᱥᱤᱛᱟᱹ ᱱᱟᱞᱟ ᱱᱤᱭᱟᱹ ᱠᱚᱜᱮ ᱧᱮᱞ ᱦᱩᱭ
ᱦᱮᱸ
ᱟᱫᱚ ᱚᱸᱰᱮᱱᱟᱜ ᱫᱟᱜ ᱧᱩ ᱦᱚᱸ ᱵᱟᱲᱟ ᱦᱩᱭᱱᱟ ᱡᱷᱟᱨᱱᱟ ᱫᱟᱜ ᱠᱚ
ᱦᱩᱸ,
ᱟᱹᱰᱤ ᱢᱚᱸᱡᱽ ᱨᱮᱭᱟᱲ ᱜᱮ᱾
ᱟᱨ ᱜᱚᱝᱠᱮ ᱛᱟᱦᱚᱞᱮ ᱡᱚᱠᱷᱚᱱ ᱵᱚᱱ ᱜᱚᱝᱠᱮ ᱡᱚᱠᱷᱚᱱ ᱵᱚᱱ ᱪᱟᱞᱟᱣᱱᱟ ᱛᱟᱦᱚᱞᱮ ᱛᱤᱱᱟᱹᱜ ᱜᱟᱱ ᱡᱤᱭᱟᱹᱞᱤ ᱠᱚᱫᱚ ᱜᱚᱡ ᱦᱩᱭ ᱞᱮᱱᱟ ᱥᱮ ᱵᱟᱝ ᱜᱚᱡ ᱦᱩᱭ ᱞᱮᱱᱟ ᱚᱠᱟ ᱞᱮᱠᱟ?
ᱦᱮᱸ, ᱜᱚᱡ ᱦᱩᱭ ᱞᱮᱱᱟ ᱱᱩᱠᱩ ᱥᱩᱠᱨᱤ ᱠᱚ ᱦᱮᱸ, ᱱᱩᱠᱩ ᱠᱚ ᱜᱚᱡ ᱦᱩᱭ ᱞᱮᱱᱟ ᱟᱨ ᱦᱟᱰᱜᱟᱨ ᱵᱟᱨᱭᱟ ᱜᱚ ᱟᱫᱚ ᱦᱟᱰᱜᱟᱨ ᱢᱟ ᱟᱵᱚ ᱵᱟᱵᱚᱱ ᱡᱚᱢ ᱠᱚᱣᱟ ᱥᱩᱠᱨᱤ ᱠᱚᱜᱮ᱾
ᱚ ᱜᱚᱝᱠᱮ ᱛᱟᱦᱮᱸ ᱦᱟᱰᱜᱟᱨ ᱠᱚ ᱢᱟᱱᱮ ᱧᱮᱞ ᱠᱚᱫᱚ ᱵᱟᱝ ᱦᱩᱭ ᱠᱟᱱᱟ ᱛᱚ ᱟᱸᱡᱚᱢ ᱫᱚᱞᱮ ᱟᱸᱡᱚᱢ ᱵᱟᱲᱟ ᱟᱠᱟᱫ ᱜᱮᱭᱟ᱾ ᱥᱮᱛᱟ ᱞᱮᱠᱟ ᱥᱮ ᱚᱠᱟ ᱞᱮᱠᱟ ᱧᱚᱜ ᱜᱮᱭᱟ ᱠᱚ
ᱞᱟᱹᱭ ᱟᱠᱚ ᱦᱟᱜ ᱥᱮᱛᱟ ᱞᱮᱠᱟ ᱜᱮ ᱠᱟᱹᱴᱤᱡ ᱟᱫᱚ ᱩᱱᱠᱩ ᱵᱤᱨ ᱨᱮᱠᱚ ᱛᱟᱦᱮᱱᱟ ᱱᱩᱠᱩ ᱵᱤᱨ ᱨᱮ ᱛᱟᱦᱮᱸ ᱠᱟᱛᱮᱫ ᱩᱱᱠᱩ ᱢᱮᱨᱚᱢ ᱠᱚ ᱤᱭᱟᱹ ᱠᱚᱠᱚ ᱡᱚᱢ ᱠᱚᱣᱟ
ᱦᱮᱸ ᱜᱚᱝᱱᱠᱮ ᱢᱟᱱᱮ ᱟᱸᱡᱚᱢ ᱵᱟᱲᱟ ᱠᱟᱜ ᱟᱞᱮ ᱵᱟᱝᱢᱟ ᱩᱱᱠᱩ ᱫᱚ ᱪᱟᱦᱟᱯ ᱠᱟᱛᱮ ᱜᱮ ᱥᱟᱨᱟᱫᱤᱱ ᱠᱚ ᱫᱟᱹᱲ ᱵᱟᱲᱟᱭᱟ ᱥᱮ ᱪᱮᱫ ᱚᱱᱠᱟᱱᱟᱜ ᱠᱟᱱᱟ ᱠᱤ
ᱦᱳᱭ ᱚᱱᱠᱟᱱᱟᱜ ᱠᱟᱱ ᱜᱮᱭᱟ ᱟᱫᱚ ᱥᱮᱛᱟ ᱠᱷᱚᱱ ᱥᱮᱛᱟ ᱞᱮᱠᱟᱜᱮ ᱥᱮᱛᱟ ᱟᱨ ᱱᱩᱠᱩ ᱦᱟᱰᱜᱟᱨ ᱫᱚ ᱢᱤᱫ ᱜᱮᱭᱟ ᱠᱚ ᱵᱟᱝᱠᱚ ᱵᱩᱡ ᱢᱮᱛᱟᱜ ᱜᱮ
ᱦᱩᱸ ᱜᱚᱝᱠᱮ ᱛᱟᱦᱚᱞᱮ ᱟᱯᱮ ᱫᱤᱥᱚᱢ ᱥᱮᱫ ᱫᱚ ᱚᱱᱠᱟᱱ ᱫᱟᱬᱟᱱ ᱪᱟᱞᱟᱜ ᱡᱟᱭᱜᱟ ᱠᱚ ᱢᱮᱱᱟᱜ ᱟᱠᱟᱜ ᱟ ᱥᱮ ᱵᱟᱝ?
ᱦᱳᱭ ᱜᱚᱝᱠᱮ ᱢᱮᱱᱟᱜ ᱠᱟᱜ
ᱟᱯᱮ ᱚᱱᱟ ᱥᱩᱨ ᱥᱩᱯᱩᱨ ᱠᱚᱨᱮ ᱢᱤᱫ ᱵᱟᱨ ᱞᱟᱹᱭᱟᱞᱤᱧ ᱠᱟᱱ᱾
ᱟᱞᱮ ᱥᱩᱨ ᱥᱩᱯᱩᱨ ᱫᱚ ᱱᱚᱣᱟ ᱢᱩᱠᱩᱴᱢᱩᱱᱤᱯᱩᱨ ᱡᱟᱦᱟᱸ᱾
ᱦᱩᱸ
ᱚᱱᱟ ᱢᱮᱱᱟᱜ ᱟᱠᱟᱫ ᱟᱨ ᱚᱱᱟ ᱥᱩᱨ ᱱᱚᱣᱟ ᱥᱩᱛᱟᱹᱱ ᱡᱟᱦᱟᱸ ᱚᱸᱰᱮ ᱛᱟᱞ ᱛᱟᱞᱮ ᱵᱮᱲᱟ᱾ ᱚᱱᱟ ᱡᱟᱦᱟᱸ ᱰᱮᱢ ᱢᱮᱱᱟᱜ ᱟᱠᱟᱫᱟ ᱚᱱᱟ ᱤᱱᱟᱹ ᱠᱚᱜᱮ ᱢᱮᱱᱟᱜ ᱟᱠᱟᱫᱟ ᱧᱮᱞ ᱡᱟᱭᱜᱟ᱾ ᱟᱨ ᱤᱱᱟᱹ ᱠᱷᱚᱱ ᱯᱷᱟᱨᱟᱠ ᱫᱚ ᱪᱟᱞᱟᱜ ᱦᱩᱭᱩᱜᱼᱟ᱾
ᱟᱯᱮ ᱚᱱᱛᱮ ᱫᱚ ᱟᱪᱪᱷᱟ ᱜᱚᱝᱠᱮ ᱟᱯᱮ ᱚᱱᱛᱮ ᱫᱚ ᱪᱮᱫ? ᱠᱚ ᱢᱮᱱᱟᱜ ᱟᱠᱟᱜ ᱧᱮᱞ ᱡᱟᱭᱜᱟ ᱚᱱᱠᱟᱱᱟᱜ ᱴᱷᱟᱶ ᱠᱚ
ᱜᱚᱝᱠᱮ ᱟᱞᱮᱥᱮᱫ ᱫᱚ ᱚᱱᱛᱮ ᱫᱚ ᱩᱱᱟᱹᱜ ᱜᱟᱱ ᱫᱚ ᱵᱟᱹᱱᱩᱜ ᱠᱚᱣᱟ ᱚᱱᱠᱟᱱᱟᱜ ᱧᱮᱞ ᱛᱮᱭᱟᱜ ᱡᱟᱭᱜᱟ ᱫᱚ᱾ ᱦᱩᱸ ᱜᱮ ᱚᱱᱠᱟᱱᱟᱜ ᱫᱚ ᱦᱩᱰᱤᱧ ᱦᱩᱰᱤᱧ ᱠᱟᱹᱴᱤᱡᱼ ᱠᱟᱹᱴᱤᱡ ᱯᱟᱨᱠ ᱠᱟᱱᱟ ᱚᱱᱟ ᱠᱚᱫᱚ᱾ ᱥᱩᱨ ᱠᱚᱨᱮᱱ ᱦᱚᱲ ᱢᱤᱫ ᱵᱟᱨ ᱦᱚᱲ ᱠᱚ ᱚᱱᱟ ᱠᱚᱨᱮ ᱠᱚ ᱤᱭᱟᱹ ᱵᱟᱲᱟᱭᱟ᱾ ᱜᱚᱝᱠᱟ ᱛᱟᱦᱚᱞᱮ ᱢᱮᱱᱫᱟᱞᱤᱧ ᱡᱮ ᱚᱱᱛᱮ ᱡᱟᱦᱟᱸ ᱛᱤᱥ ᱡᱩᱫᱤ ᱫᱟᱬᱟᱱ ᱠᱚᱞᱮ ᱪᱟᱞᱟᱜᱼᱟ ᱚᱠᱟ ᱞᱮᱠᱟ ᱡᱩᱫᱤ ᱢᱟᱱᱮ ᱛᱟᱦᱚᱞᱮ ᱵᱟᱞᱮ ᱨᱩᱣᱟᱹᱲ ᱦᱮᱡ ᱫᱟᱲᱮᱭᱟᱜᱼᱟ᱾ ᱛᱟᱦᱮᱱ ᱡᱟᱭᱜᱟ ᱠᱚ ᱢᱮᱱᱟᱜ ᱠᱟᱜᱼᱟ ᱥᱮ ᱵᱟᱝ ᱛᱟᱦᱮᱱ ᱡᱟᱭᱜᱟ ᱵᱮᱵᱚᱥᱛᱷᱟ ᱠᱚ ᱢᱮᱱᱟᱜ ᱟᱠᱟᱫᱼᱟ᱾
ᱦᱮᱸ ᱢᱮᱱᱟᱜ ᱟᱠᱟᱫᱟ ᱩᱱᱫᱚ ᱱᱚᱣᱟ ᱥᱩᱨ ᱨᱮᱜᱮ ᱢᱮᱱᱟᱜ ᱟᱠᱟᱫ ᱛᱟᱦᱮᱱ ᱵᱮᱵᱚᱥᱛᱟ᱾
ᱚᱱᱠᱟᱱᱟᱜ ᱨᱮᱥ ᱨᱮᱥᱴᱩᱨᱮᱱᱴ ᱤᱭᱟᱹ
ᱦᱮᱸ ᱦᱮᱸ ᱢᱮᱱᱟᱜ ᱟᱠᱟᱫ ᱦᱮᱸ ᱡᱚᱢ ᱠᱚᱨᱮᱱᱟᱜ ᱟᱱᱟᱴ ᱫᱚ ᱵᱟᱝ ᱦᱩᱭᱩᱜᱼᱟ ᱚᱱᱠᱟ ᱫᱚ᱾ ᱪᱟᱞᱟᱣ ᱦᱤᱡᱩᱜ ᱦᱚᱸ ᱵᱚᱱᱫᱮᱡᱽ ᱢᱮᱱᱟᱜ ᱟᱠᱟᱫ ᱜᱟᱹᱰᱤ
ᱦᱩᱸ ᱦᱟᱱᱟ ᱠᱚᱨᱮ ᱛᱟᱦᱮᱱ ᱨᱮᱭᱟᱜ ᱢᱟᱱᱮ ᱡᱩᱫᱤ ᱵᱟᱞᱮ ᱨᱩᱣᱟᱹᱲ ᱦᱮᱡ ᱫᱟᱲᱮᱭᱟᱫᱟ ᱧᱤᱫᱟᱹᱭ ᱱᱟᱞᱮ ᱥᱮ ᱚᱱᱠᱟᱱᱟᱜ
ᱮ ᱢᱮᱱᱟᱜ ᱟᱠᱟᱫᱼᱟ ᱚᱱᱠᱟ ᱛᱟᱦᱮ ᱞᱟᱜᱤᱫ
ᱜᱚᱝᱠᱮ ᱛᱟᱦᱚᱞᱮ ᱟᱯᱮ ᱥᱮᱫ ᱥᱚᱨᱦᱟᱭ ᱯᱚᱨᱚᱵᱽ ᱯᱮ ᱢᱟᱱᱟᱣ ᱜᱮᱭᱟ ᱥᱮ ᱵᱟᱯᱮ ᱢᱟᱱᱟᱣ ᱜᱮᱭᱟ᱾
ᱦᱳᱭ ᱥᱚᱨᱦᱟᱭ ᱞᱮ ᱢᱟᱱᱟᱣ ᱜᱮᱭᱟ ᱥᱚᱨᱦᱟᱭ ᱫᱚ ᱞᱟᱹᱭᱟ ᱠᱚ ᱢᱚᱬᱮ ᱥᱤᱧ ᱢᱚᱬᱮ ᱧᱤᱫᱟᱹ᱾
ᱦᱮᱸ
ᱟᱫᱚ ᱱᱮᱛᱟᱨ ᱢᱟ ᱢᱚᱬᱮ ᱥᱤᱧ ᱫᱚ ᱵᱟᱝ ᱦᱩᱭᱩᱜ ᱠᱟᱱᱟ᱾ ᱯᱮ ᱢᱟᱦᱟ ᱜᱮ ᱦᱩᱭᱩᱜ ᱠᱟᱱᱟ ᱯᱮ ᱢᱟᱦᱟ ᱨᱮᱜᱮ ᱠᱚ ᱢᱩᱪᱟᱹᱫ ᱮᱫᱟ᱾
ᱚ
ᱟᱪᱪᱷᱟ ᱜᱚᱝᱠᱮ ᱞᱟᱹᱭᱫᱟᱹᱧ ᱟᱨᱦᱚᱸ ᱞᱟᱝ ᱨᱚᱯᱚᱲᱟ ᱚᱠᱛᱚ ᱠᱚ ᱦᱩᱭ ᱤᱫᱤᱜ ᱠᱟᱱᱟ᱾ ᱦᱮᱸ
ᱦᱮᱸ ᱜᱚᱝᱠᱮ ᱚᱠᱛᱚ ᱠᱚᱦᱚᱸ ᱦᱩᱭᱩᱜ ᱠᱟᱱᱟ᱾
ᱦᱮ ᱟᱨᱦᱚᱸ ᱱᱚᱝᱠᱟ
ᱦᱮᱸ ᱚᱠᱛᱚ ᱠᱚ ᱧᱟᱢ ᱞᱮᱠᱷᱟᱱ ᱨᱚᱯᱚᱲ ᱦᱩᱭᱩᱜᱼᱟ᱾ ᱦᱮᱸ ᱜᱚᱝᱠᱮ᱾